ᱡᱚᱸᱦᱟᱨ ᱜᱮ ᱜᱚᱢᱠᱮ᱾
ᱦᱳᱭ ᱜᱚᱢᱠᱮ ᱡᱚᱸᱦᱟᱨ ᱜᱮ᱾
ᱟᱪᱪᱷᱟ ᱟᱸᱡᱚᱢ ᱧᱟᱢᱮᱜ ᱟᱵᱤᱱ?
ᱦᱳᱭ ᱟᱵᱤᱱᱟᱜ ᱫᱚ ᱢᱚᱸᱡᱽ ᱫᱷᱟᱨᱟ ᱜᱮ ᱟᱸᱡᱚᱢᱚᱜ ᱠᱟᱱᱟ᱾ ᱟᱫᱚ ᱜᱚᱝᱠᱮ ᱟᱹᱞᱤᱧᱟᱜ ᱜᱮ ᱪᱮᱫ ᱞᱮᱠᱟ ᱟᱸᱡᱚᱢᱚᱜ ᱠᱟᱱᱟ ᱦᱟᱸᱜ?
ᱟᱵᱤᱱᱟᱜ ᱦᱚᱸ ᱟᱸᱡᱚᱢᱚᱜ ᱠᱟᱱ ᱜᱮᱭᱟ ᱜᱚᱢᱠᱮ᱾
ᱚ ᱟᱪᱪᱷᱟ ᱟᱪᱪᱷᱟ ᱦᱳᱭ ᱱᱚᱝᱠᱟ ᱜᱮ ᱦᱮᱸ ᱱᱟᱯᱟᱭ ᱵᱟᱲᱟ ᱜᱮ ᱱᱤᱛᱚᱜ ᱫᱚ᱾
ᱟᱪᱪᱷᱟ ᱟᱪᱪᱷᱟ᱾
ᱟᱹᱵᱤᱱ ᱜᱮ ᱜᱚᱝᱠᱮ ᱪᱮᱫ ᱞᱮᱠᱟ ᱢᱮᱱᱟᱜ ᱵᱤᱱᱟ?
ᱟᱞᱤᱧ ᱦᱚᱸ ᱜᱚᱝᱠᱮ ᱱᱤᱛᱚᱜ ᱫᱚ ᱦᱟᱸᱜ ᱱᱟᱯᱟᱭ ᱜᱮ ᱦᱮᱱᱟᱜ ᱦᱟᱛᱟᱲ ᱟᱠᱟᱫ ᱞᱤᱧᱟᱹ᱾ ᱟᱫᱚ ᱚ ᱦᱚᱭ ᱡᱤᱣᱤ ᱦᱟᱥᱟ ᱦᱚᱲᱢᱚ ᱪᱮᱫ ᱵᱮᱱ ᱞᱟᱹᱭ ᱫᱟᱲᱮᱭᱟᱜᱼᱟ᱾ ᱛᱮᱦᱮᱧ ᱱᱟᱯᱟᱭ ᱜᱟᱯᱟ ᱚᱠᱟ ᱞᱮᱠᱟ ᱵᱤᱱ ᱛᱟᱦᱮᱱᱟ ᱪᱤᱠᱟᱹ ᱵᱤᱱ ᱵᱟᱲᱟᱭᱟ᱾
ᱦᱳᱭ ᱚᱱᱟ ᱫᱚ ᱦᱟᱸᱜ ᱵᱟᱵᱮᱱ ᱞᱟᱹᱭ ᱠᱮᱭᱟ ᱥᱮ᱾
ᱦᱳᱭ ᱦᱳᱭ᱾
ᱥᱮ ᱚᱠᱚᱭ ᱦᱚᱸ ᱵᱟᱵᱚᱱ ᱞᱟᱹᱭ ᱫᱟᱲᱮᱭᱟᱜᱼᱟ ᱚᱱᱟ ᱫᱚ ᱦᱟᱸᱜ᱾
ᱮᱠᱫᱚᱢ ᱮᱠᱫᱚᱢ᱾
ᱛᱤᱨᱮ ᱪᱮᱫ ᱪᱤᱠᱟᱹ ᱜᱚᱫᱚᱜ-ᱟ᱾ ᱦᱮᱸ ᱦᱳᱭ᱾
ᱦᱳᱭ ᱦᱳᱭ, ᱛᱟᱦᱚᱞᱮ ᱜᱚᱢᱠᱮ ᱠᱤᱫᱩᱵ ᱵᱟᱲᱟᱭ ᱱᱟᱵᱮᱱ?
ᱦᱳᱭ ᱜᱚᱝᱠᱮ ᱜᱤᱫᱩᱵ ᱵᱟᱲᱟ ᱠᱟᱛᱮᱜ ᱜᱮ ᱚᱱᱠᱟ ᱜᱤᱛᱤᱡ ᱵᱟᱲᱟ ᱦᱩᱭ ᱠᱟᱱᱟ᱾ ᱦᱮᱸ ᱚᱱᱮ ᱠᱤᱪᱷᱩ ᱠᱷᱚᱱ ᱢᱟᱲᱟᱝ ᱜᱮ ᱠᱤᱫᱩᱵ ᱵᱟᱲᱟ ᱦᱩᱭᱱᱟ᱾
ᱟᱪᱪᱷᱟ ᱟᱪᱪᱷᱟ ᱛᱟᱦᱚᱞᱮ ᱜᱚᱢᱠᱮ ᱛᱤᱦᱤᱧ ᱫᱚ ᱪᱮᱫ ᱯᱟᱲᱟᱣ ᱞᱮᱱᱟ ᱦᱟᱸᱜ?
ᱛᱮᱦᱤᱧ ᱫᱚ ᱱᱚᱣᱟ ᱵᱚᱨᱵᱚᱴᱤ, ᱟᱹᱞᱩ ᱟᱨ ᱵᱮᱞᱟᱛᱤ᱾
ᱚᱱᱮ ᱪᱚ ᱟᱹᱰᱤ ᱥᱤᱵᱤᱞ ᱜᱮ᱾
ᱦᱳᱭ ᱟᱞᱮ ᱫᱚ ᱱᱚᱝᱠᱟ ᱥᱤᱵᱤᱞ ᱧᱚᱜ ᱜᱮᱞᱮ ᱩᱛᱩᱭᱟ ᱱᱚᱝᱠᱟ ᱯᱨᱚᱛᱤᱼᱫᱤᱱ ᱜᱮ᱾
ᱟᱪᱪᱷᱟ ᱟᱪᱪᱷᱟ᱾
ᱠᱟᱹᱢᱤ ᱞᱟᱸᱜᱟ ᱠᱟᱛᱮᱫ ᱦᱮᱡ ᱠᱟᱛᱮᱫ ᱥᱤᱵᱤᱞ ᱡᱩᱫᱤ ᱵᱟᱵᱤᱱ ᱡᱚᱢᱟ᱾
ᱦᱳᱭ ᱦᱳᱭ᱾
ᱦᱳᱭ᱾ ᱚᱱᱟᱛᱮ ᱦᱟᱸᱜ ᱥᱤᱵᱤᱞ ᱧᱚᱜ ᱜᱮ ᱦᱟᱸᱜ ᱩᱛᱩ ᱞᱮᱫᱼᱟ ᱞᱮ᱾ ᱛᱚᱵᱮ ᱟᱪᱪᱷᱟ ᱜᱚᱝᱠᱮ ᱛᱟᱞᱦᱮ ᱟᱹᱵᱤᱱ ᱜᱮ ᱡᱚᱢ ᱠᱮᱜ-ᱟ ᱵᱤᱱ ᱥᱮ ᱵᱟᱝ?
ᱦᱳᱭ ᱜᱚᱢᱠᱮ ᱟᱹᱞᱤᱧ ᱦᱚᱞᱤᱧ ᱡᱚᱢ ᱠᱮᱫ ᱜᱮᱭᱟ ᱦᱟᱸᱜ᱾
ᱚ ᱟᱪᱪᱷᱟ ᱟᱪᱪᱷᱟ᱾ ᱜᱚᱝᱠᱮ ᱛᱟᱞᱮ ᱟᱯᱮᱫᱚ ᱪᱮᱫ ᱯᱮ ᱩᱛᱩ ᱞᱮᱫᱼᱟ ᱛᱮᱦᱮᱧ ᱫᱚ?
ᱛᱮᱦᱤᱧ ᱫᱚ ᱜᱚᱝᱠᱮ ᱟᱞᱮ ᱫᱚ ᱩᱫᱽ ᱞᱮ ᱨᱟᱥᱮ ᱞᱮᱜᱼᱟ᱾
ᱚ ᱟᱪᱪᱷᱟ ᱟᱪᱪᱷᱟ᱾ ᱜᱚᱝᱠᱮ ᱚᱠᱟ ᱨᱮᱯᱮ ᱧᱟᱢ ᱠᱮᱜ-ᱟ ᱩᱫᱽ ᱫᱚ ᱦᱟᱸᱜ?
ᱦᱮᱸ ᱜᱚᱢᱠᱮ ᱪᱮᱫ ᱵᱤᱱ ᱞᱟᱹᱭᱟ ᱵᱩᱨᱩ ᱠᱷᱚᱡ ᱦᱟᱸᱜ ᱩᱫ ᱫᱚ ᱚᱠᱟᱨᱮ ᱟᱫᱚ ᱧᱟᱢᱚᱜᱼᱟ᱾ ᱵᱟᱹᱫᱽ ᱨᱮᱫᱚ ᱦᱟᱸᱜ ᱵᱟᱵᱮᱱ ᱦᱳᱭ ᱦᱳᱭ᱾
ᱦᱳᱭ, ᱛᱟᱦᱞᱮ ᱜᱚᱝᱠᱮ ᱟᱯᱮ ᱫᱚ ᱦᱟᱸᱜ ᱱᱚᱝᱠᱟ ᱵᱩᱨᱩ ᱫᱤᱥᱚᱢ ᱥᱮ ᱪᱮᱫ?
ᱦᱳᱭ ᱦᱳᱭ ᱢᱟᱱᱮ
ᱴᱷᱤᱠ ᱵᱩᱨᱩ ᱫᱤ-ᱫᱤᱥᱚᱢ ᱦᱚᱸ ᱞᱟᱹᱭ ᱵᱟᱝ ᱜᱟᱱᱚᱜᱼᱟ ᱢᱟᱱᱮ ᱟᱞᱮ ᱫᱚ ᱡᱚᱛᱚ ᱛᱮᱜᱮ ᱯᱮ ᱯᱮᱨᱮᱡ ᱜᱮᱭᱟ ᱢᱟᱱᱮ ᱴᱟᱺᱰᱤ ᱦᱚᱸ ᱴᱟᱺᱰᱤ ᱧᱚᱜ ᱜᱮᱛᱟ ᱞᱮᱭᱟ ᱟᱨ ᱵᱩᱨᱩ ᱦᱚᱸ ᱦᱮᱱᱟᱜ ᱠᱟᱜᱼᱟ ᱦᱟᱸᱜ᱾
ᱟᱪᱷᱟ ᱪᱮᱫ ᱞᱮᱠᱟ ᱱᱚᱝᱠᱟ ᱵᱤᱨ?
ᱦᱳᱭ ᱮᱱᱛᱮᱜ ᱢᱟᱱᱮ ᱞᱟᱹᱴᱩ ᱵᱤᱨ ᱟᱨ ᱚᱱᱮ ᱤᱭᱟᱹ ᱠᱚᱦᱚᱸ ᱯᱩᱴᱩᱨ ᱰᱩᱝᱨᱤ ᱠᱚᱦᱚᱸ ᱦᱮᱱᱟᱜ ᱠᱟᱜᱼᱟ᱾
ᱟᱪᱪᱷᱟ ᱦᱩᱰᱤᱧ ᱦᱩᱰᱤᱧ ᱥᱮ ᱪᱮᱫ ᱥᱮ ᱞᱟᱹᱴᱩ ᱥᱮᱬᱟ ᱥᱮᱬᱟ?
ᱢᱟᱱᱮᱻ ᱫᱚᱢᱮ ᱥᱮᱬᱟ ᱦᱚᱸ ᱵᱟᱝ ᱫᱚᱢᱮ ᱦᱩᱰᱤᱧ ᱦᱚᱸ ᱵᱟᱝ᱾
ᱚ ᱟᱪᱷᱟ ᱟᱪᱷᱟ ᱟᱪᱷᱟ ᱦᱳᱭ᱾ ᱦᱮᱸ ᱱᱚᱛᱮ ᱦᱚᱸ ᱢᱤᱫ ᱵᱟᱨ ᱧᱟᱢᱚᱜ ᱠᱟᱱ ᱜᱮᱭᱟ ᱩᱫ ᱠᱚᱦᱚᱸ᱾
ᱟᱪᱪᱷᱟ ᱟᱪᱪᱷᱟ ᱟᱪᱪᱷᱟ ᱛᱟᱞᱦᱮ ᱜᱚᱝ ᱠᱮ ᱟᱹᱵᱤᱱᱟᱜ ᱴᱚᱴᱷᱟ ᱫᱚ?
ᱟᱞᱤᱧ ᱫᱚ ᱱᱚᱝᱠᱟ ᱵᱤᱨ ᱫᱤᱥᱚᱢ ᱦᱚᱸ ᱞᱟᱹᱭ ᱜᱟᱱᱚᱜᱼᱟ᱾ ᱟᱨ ᱱᱚᱝᱠᱟ ᱵᱩᱨᱩ ᱫᱤᱥᱚᱢ ᱟᱨᱠᱤ᱾ ᱠᱟ ᱰᱩᱝᱨᱤ ᱠᱚ ᱢᱮᱱᱟᱜᱼᱟ, ᱟᱞᱮ ᱥᱮᱫ ᱫᱚ ᱱᱚᱝᱠᱟ ᱥᱮᱬᱟ ᱥᱮᱬᱟ ᱰᱩᱝᱨᱤ ᱠᱚ ᱢᱮᱱᱟᱜᱼᱟ᱾
ᱟᱪᱪᱷᱟ ᱟᱪᱷ
ᱱᱚᱝᱠᱟ ᱟᱞᱮ ᱥᱩᱨ ᱠᱚᱨᱮ ᱜᱮ ᱱᱚᱝᱠᱟ ᱚᱱᱟ ᱥᱟᱨᱡᱚᱢ, ᱥᱟᱨᱡᱚᱢ ᱫᱟᱨᱮ ᱵᱤᱱ ᱧᱮᱞ ᱠᱟᱫ ᱜᱮᱭᱟ? ᱛᱚ ᱥᱟᱨᱡᱚᱢ ᱥᱟᱠᱟᱢ ᱦᱳᱭ ᱚᱱᱟ ᱥᱟᱨᱡᱚᱢ ᱵᱤᱨ᱾ ᱚᱱᱟ ᱥᱩᱨ ᱨᱮᱜᱮ ᱢᱮᱱᱟᱜᱼᱟ᱾
ᱟᱪᱪᱷᱟ ᱟᱪᱪᱷᱟ ᱱᱟᱯᱟᱭ ᱠᱟᱛᱷᱟ᱾
ᱦᱳᱭ᱾ ᱛᱟᱦᱞᱮ ᱜᱚᱝᱠᱮ ᱞᱟᱹᱭᱮᱜ ᱟᱞᱤᱧ?
ᱦᱳᱭ ᱞᱟᱹᱭ ᱵᱤᱱ᱾
ᱮᱸᱻ ᱨᱚᱦᱚᱭ ᱠᱚᱫᱚ ᱦᱟᱸᱜ ᱛᱤᱱᱟᱹᱜ ᱡᱷᱟᱹᱞ ᱠᱟᱜᱼᱟ ᱯᱮ?
ᱚ ᱪᱮᱫ ᱞᱤᱧ ᱞᱟᱹᱭᱼᱟ ᱜᱚᱝᱠᱮ? ᱢᱟᱱᱮ ᱵᱟᱹᱭᱦᱟᱹᱲ ᱠᱚᱫᱚ ᱦᱟᱸᱜ ᱫᱟᱜ ᱠᱟᱱ ᱛᱟᱞᱮ ᱜᱮᱭᱟ, ᱟᱫᱚ ᱵᱟᱹᱫᱽ ᱠᱚᱫᱚ ᱵᱟᱝ, ᱟᱫᱚ ᱢᱮᱱᱠᱷᱟᱱ ᱛᱚᱞᱮ ᱜᱮ ᱩᱱᱟᱹᱜ ᱪᱮᱦᱨᱟ ᱟᱹᱣᱨᱤ ᱠᱮᱴᱮᱡᱚᱜᱼᱟ ᱚᱱᱟ ᱦᱚᱛᱮᱡ ᱛᱮᱻ ᱨᱚᱦᱚᱭ ᱠᱚᱫᱚ ᱦᱟᱸᱜ ᱟᱹᱣᱨᱤ ᱫᱷᱩᱨᱟᱹᱜ ᱦᱩᱭᱩᱜᱼᱟ᱾
ᱚ ᱟᱪᱪᱷᱟ ᱟᱪᱪᱷᱟ᱾
ᱦᱳᱭ ᱦᱳᱭ᱾
ᱦᱳᱭ᱾ ᱟᱨᱚ ᱦᱟᱸᱜ ᱥᱳᱢᱳᱭ ᱢᱮᱱᱟᱜ ᱜᱮᱭᱟ, ᱮᱠᱷᱚᱱᱳ ᱥᱳᱢᱳᱭ ᱢᱮᱱᱟᱜ ᱜᱮᱭᱟ ᱛᱚ ᱨᱚᱦᱚᱭ ᱨᱮᱱᱟᱜ᱾
ᱦᱳᱭ ᱦᱳᱭ ᱥᱚᱢᱚᱭ ᱛᱚ ᱦᱮᱱᱟᱜ ᱜᱮᱭᱟ, ᱫᱚᱢᱮ ᱪᱟᱸᱲ ᱞᱮ ᱨᱮᱦᱚᱸ ᱛᱚ ᱵᱟᱭ ᱜᱟᱱᱚᱜᱼᱟ᱾
ᱦᱳᱭ ᱦᱳᱭ ᱟᱨᱚ ᱦᱟᱸᱜ ᱫᱟᱜ ᱜᱮᱭᱟᱭ ᱦᱟᱸᱜ ᱫᱟᱜ ᱥᱳᱢᱳᱭ ᱫᱚ ᱢᱮᱱᱟᱜ ᱜᱮᱭᱟ ᱮᱠᱷᱚᱱᱳ᱾
ᱦᱳᱭ ᱦᱳᱭ ᱛᱟᱦᱞᱮ ᱜᱚᱝᱠᱮ ᱟᱯᱮ ᱫᱚ ᱯᱮ ᱪᱷᱩᱴᱟᱹᱣ ᱮᱱᱟ?
ᱦᱳᱭ ᱪᱷᱩᱴᱟᱹᱣ ᱠᱟᱱᱟ ᱞᱮ ᱟᱫᱚ, ᱚᱱᱟ ᱵᱟᱹᱭᱦᱟᱹᱲ ᱫᱷᱟᱨᱮ ᱦᱟᱸᱜ ᱯᱩᱨᱟᱹᱣ ᱠᱟᱜᱼᱟ ᱞᱮ ᱵᱟᱹᱭᱦᱟᱹᱲ ᱛᱮᱫ᱾
ᱚ ᱚ ᱢᱟᱱᱮ ᱦᱩᱭ ᱱᱟ ᱯᱮ ᱫᱤᱱ ᱢᱟᱱᱮ ᱢᱤᱫ ᱥᱚᱯᱛᱟᱦᱚ ᱜᱟᱱ ᱫᱚ ᱡᱟᱹᱱᱤᱡ ᱪᱚ?
ᱚᱦ ᱦᱳᱭ ᱦᱳᱭ᱾ ᱵᱟᱹᱭᱦᱟᱹᱲ ᱛᱮᱫ ᱯᱩᱨᱟᱹᱣ ᱠᱟᱫᱟ ᱞᱮ, ᱚᱱᱟ ᱫᱚ ᱦᱟᱸᱜ ᱱᱚᱝᱠᱟ ᱢᱟᱬᱟᱝ ᱧᱚᱜ ᱛᱮ ᱫᱟᱜ ᱞᱮᱜᱼᱟᱭ ᱾
ᱟᱪᱪᱷᱟ ᱟᱪᱪᱷᱟ᱾
ᱦᱩᱸᱻ᱾
ᱛᱟᱦᱞᱮ ᱟᱹᱰᱤ, ᱞᱟᱹᱭ ᱵᱤᱱ᱾
ᱚᱱᱟ ᱫᱚ ᱱᱟᱦᱟᱜ ᱯᱩᱨᱟᱹᱣ ᱠᱟᱫᱟ ᱦᱟᱸᱜ ᱵᱟᱹᱭᱦᱟᱹᱲ ᱫᱚ᱾
ᱟᱪᱪᱷᱟ ᱟᱪᱪᱷᱟ ᱛᱟᱦᱞᱮ ᱟᱹᱰᱤ ᱦᱩᱢ ᱫᱩᱢ ᱵᱤᱱ ᱠᱟᱹᱢᱤ ᱠᱟᱱᱟ ᱵᱟᱝᱼᱟ?
ᱦᱳᱭ ᱠᱟᱹᱢᱤ ᱦᱩᱭᱩᱜ ᱠᱟᱱ ᱜᱮᱭᱟ, ᱟᱫᱚ ᱪᱤᱠᱟᱹᱭᱟᱢ? ᱵᱟᱢ ᱪᱷᱩᱴᱟᱹᱣ ᱞᱮᱠᱷᱟᱱ ᱛᱚ ᱵᱟᱭ ᱜᱟᱱᱚᱜᱼᱟ ᱥᱮ ᱠᱟᱹᱢᱤ ᱨᱮ ᱦᱚᱸ᱾
ᱦᱳᱭ ᱦᱳᱭ, ᱮᱠᱫᱚᱢ ᱮᱠᱫᱚᱢ᱾
ᱥᱟᱱᱟᱢ ᱠᱚᱛᱮ ᱡᱩᱫᱤ ᱵᱚᱱ ᱪᱷᱩᱴᱟᱹᱣ ᱠᱚᱜᱼᱟ᱾ ᱜᱟᱡᱟᱲ ᱧᱚᱜ ᱜᱮ ᱦᱩᱭᱩᱜ-ᱟ ᱟᱥᱮ᱾
ᱦᱳᱭ ᱦᱳᱭ ᱮᱠᱫᱚᱢ᱾
ᱦᱳᱭ ᱛᱟᱯᱚᱨᱮ ᱱᱚᱣᱟ ᱵᱟᱹᱫᱽ ᱜᱮ ᱦᱟᱸᱜ ᱠᱟᱹᱴᱤᱡ ᱵᱟᱹᱠᱤ ᱢᱮᱱᱟᱜ-ᱟ᱾ ᱚᱱᱠᱟ ᱦᱚᱞᱟ ᱢᱟᱫᱷᱮᱨ ᱠᱷᱚᱱᱟᱜ ᱟᱞᱮ ᱥᱮᱱ ᱫᱚ ᱦᱟᱸᱜ ᱱᱚᱝᱠᱟ ᱥᱤᱛᱩᱝ ᱮᱜ-ᱟᱭ᱾
ᱚ ᱫᱟᱜ ᱫᱚ ᱵᱟᱭ ᱫᱟᱜ ᱫᱟ᱾
ᱵᱟ ᱵᱟ ᱫᱟᱜ ᱫᱚ ᱦᱟᱸᱜ ᱵᱚᱱᱫᱚ ᱜᱚᱫ ᱠᱮᱫ ᱟᱭ᱾
ᱚ ᱛᱟᱦᱞᱮ ᱵᱟᱹᱫᱽ ᱠᱚ ᱫᱚ ᱦᱚᱸ ᱫᱟᱜ ᱫᱚ ᱛᱤᱜᱩ ᱠᱟᱱᱟ ᱥᱮ ᱨᱚᱦᱚᱲ ᱧᱚᱜ ᱜᱮᱭᱟ?
ᱵᱟ ᱵᱟ ᱨᱚᱦᱚᱲ ᱜᱮᱭᱟ᱾
ᱟᱫᱚ ᱜᱚᱝᱠᱮ ᱨᱚᱦᱚᱲ ᱨᱮᱫᱚ ᱪᱤᱠᱟᱹ ᱛᱮᱵᱤᱱ ᱨᱚᱦᱚᱭᱟ᱾
ᱦᱳᱭ ᱦᱳᱭ ᱚᱱᱟ ᱜᱮ ᱦᱟᱸᱜ ᱪᱮᱫ ᱪᱤᱠᱟᱹ ᱦᱩᱭᱩᱜ ᱠᱟᱱᱟ ᱫᱟᱜ ᱡᱟᱹᱲᱤ ᱵᱷᱚᱨᱥᱟ ᱜᱮ ᱛᱚ ᱦᱟᱸᱜ᱾
ᱚ ᱦᱳᱭ ᱦᱳᱭ᱾
ᱡᱟᱹᱲᱤ ᱵᱟᱝ ᱠᱷᱟᱱ ᱫᱚ ᱦᱟᱸᱜ ᱪᱤᱠᱟᱹ ᱛᱮᱢ ᱤᱭᱟᱹ ᱭᱟ ᱟᱫᱚ ᱚᱱᱟ ᱜᱮ ᱦᱟᱸᱜ ᱞᱮ ᱛᱟᱺᱜᱤ ᱠᱟᱫᱟ ᱦᱟᱸᱜ ᱫᱟᱜ ᱡᱟᱹᱲᱤ ᱵᱷᱚᱨᱥᱟ ᱜᱮ ᱛᱤᱥ ᱦᱟᱸᱜ ᱱᱚᱝᱠᱟ ᱡᱟᱹᱲᱤ ᱟᱞᱮ ᱠᱟᱱᱟᱭ ᱟᱨᱠᱤ᱾
ᱟᱪᱪᱷᱟ ᱟᱪᱪᱷᱟ᱾
ᱛᱟᱯᱚᱨᱮ ᱦᱟᱸᱜ ᱞᱮ ᱮᱛᱚᱦᱚᱵᱟ ᱦᱟᱸᱜ ᱟᱨ ᱛᱚᱞᱟ ᱠᱚᱦᱚᱸ ᱦᱟᱨᱟ ᱴᱷᱤᱠ ᱠᱟᱱᱟ ᱟᱨ ᱚᱱᱠᱟ ᱥᱩᱢᱚᱭ ᱨᱮ ᱡᱩᱫᱤ ᱦᱟᱸᱜ ᱵᱟᱵᱤᱱ ᱨᱚᱦᱚᱭᱟ ᱚᱱᱛᱮ ᱛᱮ ᱦᱚᱸ ᱛᱚ ᱡᱟᱞᱟ ᱥᱮ
ᱦᱳᱭ ᱛᱚᱞᱟ ᱠᱚ ᱦᱟᱸᱜ ᱤᱭᱟᱹ ᱜᱟᱹᱰᱤ ᱦᱟᱸᱜ ᱵᱟᱹᱲᱤᱡ ᱜᱤᱰᱤ-ᱟ᱾
ᱟᱪᱪᱷᱟ ᱟᱪᱪᱷᱟ᱾
ᱦᱩᱸ ᱟᱨ ᱱᱚᱝᱠᱟ ᱥᱚᱢᱚᱭ ᱨᱮ ᱡᱩᱫᱤ ᱵᱟᱵᱤᱱ ᱨᱚᱦᱚᱭᱟ ᱛᱚᱞᱟ ᱠᱚᱦᱚᱸ ᱴᱷᱤᱠ ᱢᱚᱛᱚ ᱵᱟᱭ ᱦᱩᱭᱩᱜ ᱟᱥᱮ ᱚᱱᱟ ᱦᱩᱲᱩ ᱠᱚ ᱦᱚᱸ
ᱦᱳᱭ ᱦᱳᱭ ᱛᱟᱦᱞᱮ ᱜᱚᱝᱠᱮ ᱢᱤᱫ ᱴᱮᱡ ᱠᱟᱛᱷᱟ ᱞᱤᱧ ᱠᱩᱞᱤ ᱵᱮᱱᱟ᱾
ᱦᱳᱭ
ᱟᱨ ᱜᱚᱝᱠᱮ ᱛᱟᱦᱞᱮ ᱟᱯᱮ ᱥᱮᱫ ᱫᱚ ᱪᱮᱫ ᱦᱩᱲᱩ ᱡᱟᱹᱥᱛᱤ ᱯᱮ ᱨᱚᱦᱚᱭ ᱜᱮᱭᱟ?
ᱟᱞᱮ ᱫᱚ ᱱᱚᱣᱟ ᱡᱟᱦᱟᱸ ᱞᱚᱞᱟᱴ᱾ ᱛᱟᱨᱯᱚᱨᱮ ᱚᱱᱟ ᱵᱩᱞᱮᱴ, ᱵᱷᱩᱛ ᱢᱩᱲᱤ, ᱥᱚᱨᱱᱚ ᱢᱩᱲᱤ ᱚᱱᱮ ᱚᱱᱟ ᱠᱚᱜᱮ᱾
ᱟᱪᱪᱷᱟ ᱟᱪᱪᱷᱟ᱾ ᱟᱫᱚ ᱦᱮᱸ ᱟᱸᱡᱚᱢ ᱫᱚᱞᱤᱧ ᱟᱸᱡᱚᱢ ᱠᱟᱜ-ᱟ ᱠᱤᱱᱛᱩ ᱜᱚᱝᱠᱮ ᱱᱤᱛᱚᱜ ᱫᱚ ᱦᱟᱸᱜ ᱵᱷᱩᱛ ᱢᱩᱲᱤ ᱫᱚ ᱩᱱᱟᱹᱜ ᱫᱚ ᱵᱟᱝ ᱪᱟᱞᱟᱜ ᱠᱟᱱ ᱫᱚ᱾
ᱟᱞᱮ ᱥᱮᱫ ᱫᱚ ᱦᱟᱸᱜ ᱨᱚᱦᱚᱭ ᱜᱮᱭᱟᱞᱮ ᱚᱱᱟ᱾
ᱵᱟᱝ ᱢᱟᱱᱮ ᱚᱱᱮ ᱠᱤᱨᱤᱧ ᱟᱹᱠᱷᱨᱤᱧ ᱠᱚᱨᱮ ᱦᱚᱸ ᱵᱟᱝ ᱪᱟᱞᱟᱜ ᱠᱟᱱᱟ ᱛᱚ᱾
ᱟᱫᱚ ᱨᱚᱦᱚᱭ ᱠᱟᱜ ᱠᱟᱱᱟᱞᱮ᱾ ᱪᱤᱠᱟᱹᱭᱟ ᱵᱮᱱ ᱫᱚᱦᱚ ᱠᱟᱛᱮᱫ ᱦᱚᱸ᱾
ᱟᱪᱪᱷᱟ ᱟᱪᱪᱷᱟ᱾
ᱦᱩᱸ
ᱟᱫᱚ ᱚᱱᱟ ᱫᱚ ᱦᱟᱸᱜ ᱡᱟᱹᱥᱛᱤ ᱧᱚᱜ ᱫᱚ ᱵᱟᱝ ᱟᱨᱠᱤ᱾
ᱱᱚᱝᱠᱟ ᱠᱚᱢ ᱧᱚᱜ ᱜᱮ᱾ ᱟᱯᱮ ᱜᱮ ᱜᱚᱝᱠᱮ ᱛᱟᱦᱞᱮ ᱨᱚᱦᱚᱭ ᱠᱚᱫᱚ ᱛᱤᱱᱟᱹᱜ ᱡᱷᱟᱹᱞ ᱠᱮᱜᱼᱟ ᱯᱮ?
ᱟᱞᱮ ᱛᱚ ᱚᱱᱮᱞᱤᱧ ᱞᱟᱹᱭᱟᱫ ᱵᱮᱱᱟ, ᱛᱚᱞᱟ ᱠᱚ ᱟᱣᱨᱤ ᱠᱮᱴᱮᱡᱚᱜᱼᱟ᱾ ᱚᱱᱟ ᱨᱮ ᱛᱮ ᱵᱟᱝ ᱜᱤᱞᱤᱧ ᱨᱚᱦᱚᱭ ᱟᱠᱟᱫᱟ ᱾
ᱚ ᱟᱪᱪᱷᱟ ᱪᱷᱟ ᱾
ᱦᱳᱭ ᱜᱚᱢᱠᱮ ᱦᱳᱭ᱾
ᱦᱮᱸ ᱛᱟᱦᱚᱞᱮ ᱜᱚᱝᱠᱮ ᱱᱚᱝᱠᱟ ᱟᱯᱮ ᱫᱚ ᱱᱚᱝᱠᱟ ᱴᱮᱠᱴᱟᱨ ᱛᱮ ᱱᱚᱝᱠᱟ ᱥᱮ ᱱᱟᱦᱮᱞ ᱛᱮ?
ᱪᱮᱫ ᱤᱧ ᱞᱟᱹᱭᱟ ᱜᱚᱝᱠᱮ, ᱢᱟᱱᱮ ᱱᱤᱛᱚᱜ ᱫᱚ ᱦᱟᱜ ᱠᱟᱹᱢᱤ ᱡᱚᱝ ᱦᱚᱲ ᱠᱚᱦᱚᱸ ᱵᱟᱠᱚ ᱧᱟᱢᱚᱜ ᱠᱟᱱᱟ, ᱛᱚ ᱡᱚᱛᱚ ᱛᱚ ᱱᱟᱢᱟᱞ ᱠᱚ ᱫᱟᱹᱲᱮᱜᱼᱟ ᱾
ᱦᱳᱭ ᱦᱳᱭ ᱦᱳᱭ,
ᱟᱫᱚ ᱚᱱᱟ ᱦᱚᱛᱮ ᱛᱮ ᱢᱟᱱᱮ ᱡᱟᱦᱟᱸ ᱛᱤᱱᱟᱹᱜ ᱜᱟᱱᱚᱜᱼᱟ, ᱮᱸᱛᱮ ᱢᱟᱱᱮ ᱠᱟᱹᱴᱤᱡ ᱦᱩᱰᱤᱧ ᱦᱩᱰᱤᱧ ᱴᱚᱯᱨᱟ ᱠᱚᱫᱚ ᱦᱟᱸᱜ ᱚᱱᱟ ᱫᱚ ᱦᱟᱸᱜ ᱱᱤᱡᱮ ᱛᱮᱜᱮ ᱱᱟᱦᱮᱞ ᱛᱮᱜᱮᱞᱤᱧ ᱜᱟᱰ ᱜᱩᱰᱟᱹᱣ ᱜᱚᱫ ᱠᱟᱜᱼᱟ ᱾
ᱟᱨ ᱟᱨ ᱡᱟᱦᱟᱸ ᱢᱟᱱᱮ ᱞᱟᱹᱴᱩ ᱧᱚᱜ ᱵᱟᱹᱭᱦᱟᱹᱲ, ᱚᱱᱟ ᱫᱚ ᱦᱟᱸᱜ ᱮᱠᱞᱟ ᱛᱮᱫᱚ ᱵᱟᱵᱮᱱ ᱥᱮᱴᱮᱡᱽ ᱠᱮᱭᱟ ᱥᱮ ᱚᱱᱟ ᱦᱚᱛᱮᱡ ᱛᱮ ᱴᱟᱠᱴᱟᱨ ᱠᱚᱜᱮ ᱞᱟᱜᱟᱣ ᱦᱩᱭᱩᱜᱼᱟ ᱾
ᱦᱳᱭ ᱦᱳᱭ, ᱴᱟᱠᱴᱟᱨ ᱦᱚᱸ ᱥᱟᱱᱟᱢ ᱡᱟᱭᱜᱟ ᱨᱮᱫᱚ ᱵᱚᱞᱚᱜᱼᱟ ᱥᱮ᱾
ᱦᱳᱭ ᱦᱳᱭ,
ᱚᱱᱟ ᱠᱚᱛᱮ ᱪᱮ ᱱᱟᱦᱮᱞ ᱠᱚᱛᱮ ᱜᱮ ᱵᱟᱝ?
ᱦᱚᱭ,
ᱟᱪᱷᱟ ᱪᱮᱫᱞᱮᱠᱟ ᱱᱚᱝᱠᱟ ᱥᱮᱬᱟ ᱥᱮᱬᱟ ᱰᱟᱝᱜᱨᱟ ᱠᱚ ᱢᱮᱱᱟᱜ ᱠᱚᱣᱟ ᱥᱮ?
ᱰᱟᱝᱨᱟ ᱫᱚ ᱵᱟᱝ ᱜᱚᱝᱠᱮ ᱦᱟᱱᱟ ᱠᱟᱰᱟ ᱦᱟᱸᱜ ᱞᱤᱧ ᱟᱹᱥᱩᱞ ᱟᱠᱟᱫ ᱠᱤᱱᱟ ᱾
ᱚ ᱟᱪᱪᱷᱟ, ᱠᱟᱰᱟ ᱟᱪᱪᱷᱟ ᱪᱷᱟ ᱦᱳᱭ ᱾
ᱢᱟᱱᱮ ᱠᱟᱰᱟᱣᱟᱜ ᱫᱟᱲᱮ ᱫᱚ ᱠᱟᱹᱴᱤᱡ ᱟᱨᱚ ᱵᱤᱥᱤ ᱧᱚᱜ ᱜᱮᱭᱟ ᱥᱮ ᱾
ᱦᱳᱭ ᱦᱳᱭ ᱡᱚᱨ ᱫᱷᱟᱨᱟ ᱧᱚᱜ ᱜᱮᱭᱟ ᱰᱟᱝᱨᱟ ᱠᱷᱚᱱᱟᱜ ᱫᱚ,
ᱦᱳᱭ ᱦᱳᱭ,
ᱦᱳᱭ
ᱛᱟᱦᱚᱞᱮ ᱜᱚᱝᱠᱮ ᱟᱵᱮᱱ ᱫᱚ ᱪᱮᱫ ᱛᱮᱵᱮᱱ ᱤᱭᱟᱹ ᱠᱮᱫᱟ ᱱᱤᱭᱟᱹ ᱵᱟᱨ ᱫᱚ?
ᱟᱞᱤᱧ ᱫᱚ ᱦᱟᱸᱜ ᱱᱚᱣᱟ ᱱᱟᱦᱮᱞ ᱛᱮᱜᱮ ᱾
ᱟᱪᱪᱷᱟ ᱟᱪᱪᱷᱟ,
ᱞᱟᱹᱴᱩ ᱞᱟᱹᱴᱩ ᱱᱚᱝᱠᱟ ᱰᱟᱝᱨᱟ ᱢᱮᱱᱟᱜ ᱠᱚᱣᱟ ᱾
ᱟᱪᱪᱷᱟ,
ᱦᱮ ᱟᱫᱚ ᱚᱱᱠᱟ ᱦᱚᱸ ᱡᱟᱭᱜᱟ ᱠᱚᱦᱚᱸ ᱵᱟᱹᱱᱩᱜᱼᱟ, ᱱᱚᱝᱠᱟ ᱦᱩᱰᱤᱧ ᱦᱩᱰᱤᱧ ᱜᱮ ᱟᱫᱚ ᱱᱟᱦᱮᱞ ᱛᱮᱜᱮ ᱾
ᱦᱮᱸ ᱮᱠᱞᱟ ᱛᱮᱜᱮ ᱵᱮᱱ ᱯᱩᱨᱟᱹᱣ ᱚᱛ ᱦᱟᱥᱟ ᱵᱮᱱ ᱯᱟᱲᱟᱜ ᱤᱫᱤ ᱠᱮᱫᱟ ᱵᱟᱝ?
ᱦᱳᱭ᱾ ᱮᱠᱞᱟ ᱛᱮᱜᱮ᱾
ᱟᱪᱦᱟ, ᱚᱱᱮ ᱛᱚ ᱟᱹᱰᱤ ᱫᱟᱲᱮ ᱨᱮᱱᱟᱜ ᱠᱟᱛᱦᱟ ᱜᱮ ᱵᱤᱱ ᱨᱚᱲ ᱾
ᱦᱳᱭ ᱦᱳᱭ, ᱚᱱᱟ ᱠᱚᱫᱚ ᱱᱚᱣᱟ ᱢᱟᱲᱟᱝ ᱠᱷᱚᱱ ᱜᱮ ᱦᱟᱸᱜ ᱵᱟᱲᱟᱭ ᱢᱮᱱᱟᱜᱼᱟ ᱾ ᱟᱹᱰᱤ ᱫᱤᱱ ᱠᱷᱚᱱᱟᱜ ᱞᱤᱧ ᱚᱱᱠᱟᱞᱤᱧ ᱥᱤᱭᱳᱜ ᱠᱟᱱᱟ ᱟᱹᱞᱤᱧ ᱫᱚ ᱦᱟᱜ ᱾
ᱟᱪᱪᱷᱟ ᱟᱪᱪᱷᱟ ᱟᱪᱪᱷᱟ, ᱢᱟᱱᱮ ᱟᱹᱰᱤ ᱫᱤᱱ ᱠᱷᱚᱱ ᱡᱚᱠᱷᱚᱱ ᱵᱮᱱ ᱥᱤᱭᱳᱜ ᱠᱟᱱᱟ ᱛᱟᱦᱚᱞᱮ ᱟᱵᱮᱱ ᱱᱟᱦᱮᱞ ᱡᱩᱛ ᱦᱚ ᱵᱮᱱ ᱵᱟᱰᱟᱭ ᱜᱮᱭᱟ ᱵᱟᱝᱼᱟ?
ᱦᱳᱭ ᱠᱟᱹᱴᱤᱡ ᱠᱟᱹᱴᱤᱡ᱾
ᱠᱟᱹᱴᱤᱡ ᱫᱚ ᱜᱚᱢᱠᱮ ᱚᱠᱟ ᱞᱮᱠᱟ, ᱰᱚᱠ ᱛᱮᱫ ᱫᱚ ᱰᱚᱠᱛᱚᱨ ᱵᱮᱱᱟᱣᱟ ᱦᱟᱱᱛᱮ ᱫᱚ ᱵᱟᱝ,
ᱦᱮᱸ ᱦᱮᱸ᱾ ᱵᱟ ᱵᱟᱝ ᱱᱚᱝᱠᱟ ᱯᱩᱨᱟᱹᱴᱟᱜ ᱫᱚ ᱦᱟᱜ ᱵᱟᱹᱞᱤᱧ ᱥᱮᱬᱟ ᱩᱛᱟᱹᱨ ᱟᱠᱟᱫᱟ ᱾ ᱟᱫᱚ ᱱᱚᱝᱠᱟ ᱡᱩᱛ ᱥᱟᱺᱦᱤᱡ ᱫᱚ ᱵᱟᱹᱞᱤᱧ ᱵᱮᱱᱟᱣ ᱫᱟᱲᱮᱭᱟᱜᱼᱟ ᱦᱟᱸᱜ ᱾
ᱟᱫᱚ ᱜᱚᱢᱠᱮ ᱚᱱᱟ ᱫᱚ ᱡᱩᱛ ᱥᱟᱺᱦᱤᱡ ᱟᱨ ᱵᱟᱝ ᱡᱩᱛ ᱥᱟᱺᱦᱤᱡ ᱫᱚ ᱪᱮᱫ ᱠᱟᱱᱟ ᱚᱛ᱾ ᱠᱟᱴᱟ ᱞᱮᱱᱠᱷᱟᱡ ᱜᱮ ᱮᱠᱞᱟ ᱨᱮᱦᱚᱸ ᱵᱟᱵᱮᱱ ᱦᱚᱨᱚᱜ ᱵᱟᱸᱫᱮᱭᱟ ᱥᱮ
ᱵᱟᱝ ᱵᱟᱝ ᱟᱫᱚ ᱛᱚ ᱡᱩᱛ ᱥᱟᱺᱦᱤᱡ ᱡᱩᱫᱤᱵᱤᱱ ᱵᱮᱱᱟᱣᱼᱟ᱾ ᱡᱩᱛ ᱥᱟᱹᱦᱤᱡ ᱜᱮ ᱟᱨᱟᱢ ᱥᱟᱹᱦᱤᱡ ᱵᱮᱱ ᱥᱤ ᱫᱟᱲᱮᱭᱟᱜᱼᱟ᱾
ᱦᱚ ᱢᱟᱱᱮ ᱜᱷᱟᱯ ᱢᱟᱨᱛᱮ ᱵᱚᱞ ᱜᱚᱫᱚᱜᱼᱟ᱾
ᱦᱳᱭ ᱦᱳᱭ ᱚᱱᱮ ᱚᱝᱠᱟᱨ᱾ ᱟᱨ ᱱᱚᱝᱠᱟ ᱡᱟᱦᱟᱸ ᱞᱮᱠᱟ ᱡᱩᱫᱤ ᱱᱚᱝᱠᱟ ᱡᱟᱦᱟᱸ ᱞᱮᱠᱟ ᱵᱮᱱ ᱵᱮᱱᱟᱣ ᱠᱟᱜ ᱚᱱᱠᱟ᱾ ᱛᱚᱦᱚ ᱢᱟ ᱦᱳᱭ ᱡᱩᱫᱤ ᱵᱮᱱ ᱠᱚᱵᱮᱱ ᱥᱤ ᱠᱮᱜᱼᱟᱜ ᱨᱟᱹᱯᱩᱫ ᱮᱱ ᱜᱮ ᱟᱨᱮ ᱯᱩᱨᱟᱹ ᱛᱮᱜᱮ᱾
ᱦᱮᱸ ᱵᱟ ᱚᱫᱚ᱾ ᱟᱵᱮᱱ ᱨᱮᱱ ᱫᱚ ᱞᱟᱹᱴᱩ ᱰᱟᱝᱨᱟ ᱦᱮᱱᱟᱜ ᱠᱟᱫ ᱠᱤᱱᱟᱹ ᱵᱟᱝᱼᱟ᱾
ᱦᱳᱭ ᱦᱳᱭ
ᱟᱫᱚ ᱚᱱᱠᱟ ᱠᱮᱴᱮᱡ ᱥᱮᱴᱮᱡ ᱥᱟᱸᱹᱦᱤᱡ ᱜᱮ ᱡᱩᱛᱵᱮᱱ ᱵᱟᱠᱷᱟᱱ ᱠᱤᱱ ᱚᱨ ᱨᱟᱯᱩᱼᱼ
ᱦᱳᱭ ᱦᱳᱭ ᱚᱱᱟ ᱛᱮᱜᱤᱥᱤᱧ ᱞᱟᱹᱭᱼᱟ ᱱᱚᱝᱠᱟ ᱠᱮᱴᱮᱡ ᱧᱚᱜ ᱜᱮ ᱫᱚᱨᱠᱟᱨᱚᱜ ᱠᱟᱱᱟ ᱱᱟᱦᱮᱞ ᱫᱚ ᱦᱟᱸᱜ᱾
ᱦᱩᱸ ᱚᱱᱠᱟ ᱠᱟᱰᱟ ᱥᱚᱢᱟᱱ ᱜᱮᱟᱸ ᱚᱱᱠᱟ ᱞᱟᱹᱴᱩ ᱞᱟᱹᱴᱩ ᱰᱟᱝᱨᱟ ᱟᱨᱠᱤ ᱠᱮᱴᱮᱡ ᱠᱮᱴᱮᱡ ᱜᱮ᱾
ᱟᱪᱪᱷᱟ ᱟᱪᱪᱷᱟ
ᱦᱩᱸ ᱚᱱᱮ ᱚᱱᱠᱟ
ᱟᱪᱪᱷᱟ ᱟᱪᱪᱷᱟ ᱟᱪᱪᱷᱟ ᱵᱩᱡᱷᱟᱹᱣ ᱫᱟᱲᱮᱭᱟ ᱫᱟᱞᱤᱧ᱾
ᱦᱩᱸ ᱛᱮᱦᱤᱧ ᱜᱟᱯᱟ ᱫᱚ ᱪᱮᱫ ᱞᱮᱠᱟ ᱚᱱᱛᱮ ᱫᱟᱜ ᱮᱟᱭ ᱥᱮ ᱵᱟᱝ᱾
ᱛᱮᱦᱮᱧ ᱫᱚ ᱜᱚᱢᱠᱮ ᱫᱚᱢᱮ ᱮᱫᱚᱢ ᱫᱩᱥᱛᱩ ᱨᱮ ᱥᱤᱛᱩᱝ ᱠᱟᱫᱟᱭ᱾
ᱚ ᱟᱪᱪᱷᱟ ᱟᱪᱪᱷᱟ
ᱪᱮᱫ ᱵᱮᱱ ᱞᱟᱹᱭ ᱡᱮ ᱱᱚᱝᱠᱟ ᱤᱭᱟᱹ ᱨᱮᱫᱚ ᱢᱟᱱᱮ ᱛᱚᱞᱟ ᱠᱚᱦᱚᱸ ᱵᱟᱭ ᱨᱚᱝᱜᱚᱭᱟ᱾
ᱦᱳᱭ ᱦᱳᱭ ᱦᱳᱭ
ᱩᱱᱟᱹᱜ ᱥᱤᱛᱩᱝ ᱨᱮᱫᱚ ᱪᱮᱫ ᱵᱮᱱ ᱞᱟᱹᱭᱟ ᱡᱮ ᱪᱟᱸᱫᱚᱳ ᱪᱮᱫ ᱪᱮ ᱠᱷᱚᱡᱚᱜ ᱠᱟᱱᱟ᱾ ᱵᱷᱟᱵᱤ ᱛᱮᱜᱮ ᱵᱟᱵᱮᱱ ᱧᱟᱢᱟ᱾
ᱦᱳᱭ ᱟᱸᱡᱚᱢ ᱠᱟᱞᱤᱧ ᱱᱚᱝᱠᱟ ᱫᱚᱢᱮ ᱥᱤᱛᱩᱝ ᱛᱚᱞᱟ ᱠᱚ ᱤᱭᱟᱹ ᱜᱚᱫᱚᱜᱼᱟ᱾ ᱥᱟᱥᱟᱝ ᱥᱟᱥᱟᱝ ᱦᱮᱸ᱾
ᱦᱳᱭ ᱦᱳᱭ ᱦᱳᱭ ᱥᱟᱥᱟᱝ ᱥᱟᱥᱟᱝ ᱢᱟᱱᱮ ᱚᱱᱟ ᱵᱤᱞᱤ ᱜᱚᱫᱚᱜᱼᱟ᱾ ᱚᱱᱟ ᱤᱭᱟᱹ ᱡᱮᱢᱚᱱ ᱚᱱᱟ ᱵᱟᱲᱜᱮ ᱠᱚᱨᱮ ᱩᱞ ᱠᱚ ᱦᱮᱱᱟᱜ ᱟᱠᱟᱫ ᱜᱮᱭᱟ ᱦᱮᱸ ᱥᱮ ᱵᱟᱝ ᱧᱮᱞ ᱠᱟᱜ ᱜᱮᱭᱟᱵᱮᱱ ᱛᱚ᱾
ᱫᱚᱢᱮ ᱥᱤᱛᱩᱝ ᱞᱮᱠᱟ ᱚᱠᱟ ᱞᱮᱠᱟ ᱵᱟᱢ ᱵᱤᱞᱤᱜᱼᱟ ᱟᱫᱷᱟ ᱵᱤᱞᱤᱭᱮᱱ ᱜᱮ ᱟᱫᱷᱟ ᱫᱚ ᱵᱟᱝ ᱟᱫᱚ ᱚᱱᱟ ᱫᱚ ᱵᱟᱝ ᱥᱤᱵᱤᱞᱟ᱾
ᱦᱳᱭ ᱵᱟᱝ ᱥᱤᱵᱤᱞᱟ ᱚᱱᱟ ᱫᱚ ᱮᱴᱟᱜ ᱨᱚᱠᱚᱢᱚᱜᱼᱟ ᱟᱨᱠᱤ᱾
ᱦᱮᱸ ᱦᱮᱸ ᱚᱱᱮ ᱚᱱᱠᱟ ᱨᱩᱯ ᱵᱮᱱᱟᱣᱮᱱ ᱜᱮ ᱦᱟᱜ ᱧᱮᱞ ᱠᱮᱫᱟ ᱵᱮᱱ᱾ ᱪᱮᱛᱟᱱ ᱪᱮᱛᱟᱱ ᱨᱮᱫᱚᱢ ᱥᱟᱥᱟᱝ ᱮᱱᱟ ᱵᱷᱤᱛᱤᱨ ᱫᱚ ᱦᱟᱹᱨᱭᱟᱹᱲ ᱜᱮᱭᱟ ᱦᱟᱸᱜ ᱤᱭᱟᱹ ᱦᱚᱸ ᱛᱚᱞᱟ ᱦᱚᱸ᱾
ᱦᱳᱭ ᱦᱳᱭ
ᱚᱱᱟ ᱡᱩᱫᱤ ᱚᱱᱟ ᱚᱱᱟ ᱛᱚᱞᱟ ᱜᱮᱵᱮᱱ ᱚᱱᱟ ᱜᱩᱛᱩ ᱵᱤᱫ ᱠᱮᱫᱟ ᱧᱮᱞ ᱠᱮᱫᱟ ᱵᱮᱱ ᱪᱟᱯ ᱪᱟᱯ᱾ ᱯᱟᱭᱱᱟ ᱵᱟᱨ ᱯᱮ ᱫᱤᱱ ᱛᱮᱜᱮ᱾
ᱦᱳᱭ ᱦᱳᱭ ᱦᱳᱭ᱾ ᱛᱟᱦᱚᱞᱮ ᱜᱚᱝᱠᱮ ᱞᱟᱹᱭ ᱟᱹᱞᱤᱧ ᱱᱚᱝᱠᱟ᱾ ᱦᱩᱲᱳ ᱠᱚ ᱨᱚᱦᱚᱭ ᱠᱟᱛᱮᱫ
ᱦᱳ ᱦᱳᱭ,
ᱟᱨ ᱱᱚᱝᱠᱟ ᱪᱮᱫ ᱠᱚᱯᱮ ᱚᱱᱠᱟ ᱯᱮ ᱨᱚᱦᱚᱭ ᱵᱟᱲᱟᱭ ᱜᱮᱭᱟ ᱪᱟᱥ ᱵᱟᱲᱟ?
ᱟᱫᱚ ᱪᱮᱫ ᱞᱤᱧ ᱞᱟᱹᱭᱟ ᱜᱚᱝᱠᱮ ᱟᱞᱮᱭᱟᱜ ᱫᱚ ᱢᱟᱱᱮ ᱵᱟᱲᱜᱮ ᱦᱟᱥᱟ ᱫᱚ ᱦᱟᱸᱜ ᱡᱟᱹᱥᱛᱤ ᱫᱚ ᱵᱟᱹᱱᱩᱜ ᱠᱟᱜᱼᱟ ᱡᱚᱛᱚ ᱵᱟᱹᱭᱦᱟᱹᱲ ᱦᱟᱥᱟ ᱜᱮ ᱢᱟᱱᱮ ᱟᱞᱮ ᱫᱚ ᱦᱩᱲᱩ ᱜᱮ ᱵᱟᱨ ᱫᱷᱟᱣ ᱞᱮ ᱪᱟᱥᱟ ᱾
ᱟᱨ ᱡᱟᱦᱟᱸ ᱛᱤᱱᱟᱹᱜ ᱤᱭᱟᱹ ᱠᱚ ᱦᱮᱱᱟᱜ ᱠᱟᱫᱟ ᱾ ᱛᱮ ᱚᱱᱟ ᱵᱟᱹᱭᱦᱟᱹᱲ ᱦᱟᱥᱟ ᱵᱟᱹᱭᱦᱟᱹᱲ ᱞᱟᱹᱭ ᱞᱮᱫᱟ ᱵᱟᱹᱫᱽ ᱵᱟᱲᱜᱮ ᱦᱟᱥᱟ ᱠᱚ ᱚᱱᱟ ᱠᱚᱫᱚ ᱵᱮᱸᱜᱟᱲ ᱾ ᱠᱚ ᱵᱤᱞᱟᱹᱛᱤ ᱠᱚ ᱯᱷᱩᱞᱠᱩᱯᱤ ᱠᱚ ᱾ ᱫᱷᱩᱱᱤᱭᱟᱹ ᱥᱟᱠᱟᱢ ᱠᱚ ᱚᱱᱟ ᱠᱚ ᱠᱟᱹᱴᱤᱡ ᱨᱚᱦᱚᱭ ᱵᱟᱲᱟᱟᱭ ᱦᱩᱭᱩᱜᱼᱟ ᱟᱨ ᱚᱱᱟ ᱚᱲᱟᱜ ᱨᱮᱭᱟᱜ ᱪᱟᱣ ᱨᱮᱜᱮ ᱦᱟᱸᱜ ᱦᱚᱛᱚᱫ ᱟᱨ ᱠᱚᱸᱰᱷᱟ ᱞᱤᱧ ᱤᱭᱟᱹ ᱠᱟᱜᱼᱟ ᱾
ᱟ ᱴᱷᱤᱠ ᱜᱮᱭᱟ ᱾